ᱠᱟᱹᱴᱤᱡ ᱠᱟᱴᱟ ᱠᱟᱴᱟ ᱟᱸᱡᱚᱢᱚᱜ ᱠᱟᱱ ᱛᱟᱵᱤᱱᱟ᱾
ᱦᱮᱸ ᱱᱤᱛᱚᱜ?
ᱦᱮᱸ ᱱᱤᱛᱩᱜᱹ ᱫᱚ ᱟᱸᱡᱚᱢᱚᱜ ᱠᱟᱱ ᱛᱟᱵᱤᱱᱟ
ᱱᱤᱛᱚᱜ ᱵᱤᱱ ᱟᱸᱡᱚᱢ ᱫᱟ ᱴᱷᱤᱠ ᱴᱷᱟᱠ ᱱᱤᱛᱚᱜ
ᱦᱮᱸ ᱟᱸᱡᱚᱢ ᱫᱟᱞᱤᱧ ᱟᱸᱡᱚᱢ ᱫᱟᱞᱤᱧ
ᱟᱪᱪᱷᱟ ᱛᱟᱦᱚᱞᱮ ᱪᱮᱫᱵᱤᱱ ᱪᱤ
ᱪᱮᱠᱟᱹ ᱦᱚ ᱵᱟᱝ ᱱᱚᱜ-ᱚᱭ ᱫᱩᱲᱩᱵ ᱵᱟᱲᱟ ᱦᱩᱭ ᱠᱟᱱᱟ ᱟᱹᱵᱤᱱ ᱫᱚ
ᱟᱹᱞᱤᱧ ᱦᱚᱸ ᱱᱚᱜ-ᱚᱭ ᱫᱩᱲᱩᱵ ᱵᱟᱲᱟ ᱠᱟᱱᱟᱞᱤᱧ ᱛᱟᱦᱚᱞᱮ ᱪᱮᱫᱞᱮᱠᱟ ᱢᱮᱱᱟᱜ ᱠᱟᱜ ᱵᱤᱱᱟᱹ ᱱᱤᱛᱚᱜ?
ᱱᱟᱯᱟᱭ ᱵᱟᱲᱟ ᱜᱮ, ᱟᱹᱵᱤᱱ?
ᱟᱹᱞᱤᱧ ᱦᱚᱸ ᱱᱟᱯᱟᱭ ᱵᱟᱲᱟ ᱜᱮ ᱱᱤᱭᱟᱹ ᱜᱷᱟᱹᱲᱤᱡ ᱫᱚ᱾
ᱟᱪᱪᱷᱟ ᱟᱪᱪᱷᱟ ᱟᱪᱪᱷᱟ
ᱛᱟᱦᱚᱞᱮ ᱪᱮᱫ ᱠᱚᱵᱮᱱ ᱪᱤᱠᱟᱹ ᱵᱟᱲᱟᱭᱮᱫᱟ ᱛᱟᱦᱚᱞᱮ
ᱪᱤᱠᱟᱹ ᱦᱚᱸ ᱵᱟᱝ ᱱᱚᱜ-ᱚᱭ ᱮᱠᱡᱟᱢ ᱪᱟᱞᱟᱜ ᱠᱟᱱᱟ ᱛᱚ ᱠᱚᱞᱮᱡᱽ ᱨᱮᱱᱟᱜ
ᱟᱪᱪᱷᱟ
ᱦᱮᱸ
ᱛᱟᱦᱚᱞᱮ ᱮᱠᱡᱟᱢ ᱠᱚ ᱪᱮᱜᱠᱟ ᱪᱮᱜᱠᱟ ᱞᱮᱠᱟ ᱱᱟᱯᱟᱭ ᱛᱮᱜᱮ ᱛᱮᱵᱮᱱ ᱮᱢᱫᱟ
ᱦᱳᱭ ᱱᱟᱯᱟᱭ ᱜᱮ ᱱᱟᱯᱟᱭ ᱜᱮ
ᱟᱪᱪᱷᱟ
ᱦᱩᱸ
ᱚᱠᱟᱨᱮ ᱢᱮᱱᱟᱜ ᱚᱲᱟᱜ ᱨᱮᱜᱮ ᱢᱮᱱᱟᱜ ᱟᱠᱟᱜ ᱵᱤᱱᱟ ᱥᱮ ᱚᱲᱟᱜ ᱨᱮᱵᱤᱱ ᱛᱟᱦᱮᱱ ᱜᱮᱭᱟ ᱥᱮ ᱵᱟᱨᱦᱮ ᱦᱳᱥᱴᱮᱞ ᱢᱚᱥᱴᱮᱞ ᱡᱟᱦᱟᱸ ᱠᱚᱨᱮ
ᱵᱟᱝ ᱵᱟᱝ ᱵᱟᱭᱨᱮ ᱨᱮᱜᱮᱞᱤᱧ ᱛᱟᱦᱮᱱ ᱜᱮᱭᱟ᱾
ᱟᱪᱪᱷᱟ ᱟᱪᱪᱷᱟ
ᱦᱚᱸ ᱛᱚ ᱟᱹᱵᱤᱱ ᱟᱹᱵᱤᱱ ᱫᱚ ᱪᱮᱜ ᱠᱚᱵᱤᱱ ᱪᱤᱠᱟᱹᱭ ᱛᱮ
ᱟᱹᱞᱤᱧ ᱦᱚᱸ ᱱᱤᱭᱟᱹ ᱜᱷᱟᱹᱲᱤᱡ ᱫᱚ ᱚᱲᱟᱜ ᱞᱤᱧ ᱦᱮᱡ ᱠᱟᱱᱟ ᱯᱩ ᱠᱚᱞᱮᱡᱽ ᱠᱚᱨᱮ ᱯᱚᱨᱤᱠᱠᱷᱟ ᱠᱚᱞᱤᱧ ᱪᱟᱜ ᱮᱢ ᱪᱟᱵᱟ ᱠᱮᱫᱟ ᱛᱚ ᱞᱮᱭ ᱫᱟᱞᱤᱧ ᱛᱟᱦᱚᱞᱮ ᱚᱲᱟᱜ ᱥᱮᱜ ᱵᱟᱨᱯᱮ ᱫᱤᱱ ᱞᱤᱧ ᱟᱹᱪᱩᱨ ᱦᱮᱡ ᱞᱮᱝᱜᱮ ᱟᱹᱰᱤ ᱫᱤᱱ ᱚᱲᱟᱜ ᱠᱚ ᱵᱟᱝ ᱦᱮᱡ ᱦᱩᱭ ᱠᱟᱱ
ᱟᱵᱤᱱᱟᱜ ᱥᱟᱭᱤᱰ ᱨᱮᱱᱟᱜ ᱨᱚᱲ ᱠᱟᱹᱴᱤᱡ ᱟᱸᱡᱚᱢ ᱧᱟᱢᱚᱜ ᱠᱟᱱ ᱛᱟᱵᱤᱱᱟ
ᱟᱪᱪᱷᱟ
ᱦᱮᱸ ᱦᱮᱸ ᱦᱮᱸ
ᱱᱤᱛᱳᱜ
ᱟᱪᱪᱷᱟ ᱱᱤᱛᱚᱜ ᱫᱚ ᱵᱟᱝ
ᱟᱪᱪᱷᱟ
ᱦᱩᱸ ᱦᱩᱸ ᱟᱜ ᱟᱻ ᱟᱸᱡᱚᱢ ᱫᱚ ᱟᱸᱡᱚᱢᱚᱜ ᱠᱟᱱ ᱜᱮᱛᱟ ᱵᱮᱱᱟ ᱠᱟᱹᱴᱤᱡ ᱠᱟᱹᱴᱤᱡ ᱫᱚ
ᱴᱷᱤᱠ ᱜᱮᱭᱟ ᱦᱟᱯᱮ ᱠᱟᱹᱴᱤᱡ ᱞᱤᱧ ᱥᱟᱭᱤᱰᱚᱜ ᱠᱟᱱᱟ ᱛᱟᱦᱚᱞᱮ
ᱦᱟᱪᱪᱷᱟ ᱪᱷᱟ ᱪᱷᱟ
ᱱᱤᱛᱚᱜ ᱱᱤᱛᱚᱜ ᱱᱤᱛᱚᱜ ᱵᱮᱱ ᱟᱸᱡᱚᱢᱮᱫᱟ?
ᱟᱸᱡᱚᱢᱚᱜ ᱠᱟᱱ ᱜᱮᱭᱟ ᱯᱩᱨᱟᱹ ᱪᱮᱜ ᱠᱚᱪᱚᱝ ᱰᱷᱟᱝ ᱰᱷᱚᱝ ᱰᱷᱳᱝ ᱟᱸᱡᱚᱢᱚᱜ ᱠᱟᱱ ᱜᱮᱭᱟ
ᱱᱤᱛᱚᱜ ᱫᱚ ᱵᱟᱝ ᱟᱸᱡᱚᱢᱚᱜ ᱠᱟᱱᱟ ᱱᱤᱛᱚᱜ ᱫᱚ ᱵᱟᱝ ᱟᱸᱡᱚᱢᱚᱜ ᱠᱟᱱᱟ ᱦᱮᱞᱳ
ᱦᱮᱸ ᱦᱮᱞᱳ ᱦᱟᱯᱮ ᱦᱟᱯᱮ ᱦᱟᱯᱮ ᱛᱟᱦᱚᱞᱤᱧ ᱪᱮᱫ ᱤᱫᱤ ᱠᱟᱛᱮᱞᱟᱝ ᱜᱟᱞᱢᱟᱨᱟᱭᱟ ᱠᱟᱹᱴᱤᱡ ᱟᱹᱵᱤᱱ ᱫᱤᱥ ᱦᱩᱫᱤᱥ ᱞᱟᱹᱭ ᱛᱟᱵᱮᱱ ᱞᱟᱹᱭ ᱛᱟᱞᱟᱝ ᱡᱟᱦᱟᱱᱟᱜ
ᱟᱨ ᱪᱮᱜ ᱞᱟᱝ ᱜᱟᱞᱢᱟᱨᱟᱜᱼᱟ ᱟᱪᱪᱷᱟ ᱟᱯᱮ ᱥᱮᱜ ᱤᱭᱟᱹ ᱫᱚ ᱪᱮᱜᱠᱟ ᱦᱩᱭᱩᱜᱼᱟ ᱥᱟᱠᱨᱟᱛ ᱪᱮᱜᱠᱟ ᱦᱩᱭᱩᱜ ᱜᱮᱭᱟ?
ᱥᱟᱠᱨᱟᱛ ᱥᱟᱠᱨᱟᱛ ᱯᱚᱨᱚᱵᱽ ᱡᱟᱦᱟᱸ ᱥᱟᱱᱛᱟᱲᱟᱜ ᱡᱚᱢ ᱧᱩ ᱤᱫᱤ ᱠᱟᱛᱮᱫ ᱡᱟᱦᱟᱸ ᱢᱤᱫᱴᱟᱝ ᱢᱟᱨᱟᱝ ᱯᱚᱨᱚᱵᱽ ᱦᱮᱸᱥᱮ ᱛᱟ ᱟᱞᱮ ᱟᱞᱮ ᱨᱤᱱ ᱟᱞᱮ ᱦᱚᱸ ᱱᱟᱯᱟᱭ ᱵᱷᱟᱵᱽ ᱛᱮᱜᱮ ᱞᱮ ᱢᱟᱱᱟᱭ ᱜᱮᱭᱟ ᱥᱟᱠᱨᱟᱛ ᱫᱚ ᱛᱚ ᱟᱯᱮ ᱥᱮᱜ ᱚᱠᱟᱞᱮᱠᱟᱯᱮ ᱢᱟᱱᱟᱣ ᱜᱮᱭᱟ ᱯᱮ?
ᱟᱞᱮ ᱦᱚᱸ ᱴᱷᱤᱠ ᱜᱮ ᱢᱚᱸᱡᱽ ᱜᱮᱠᱚ ᱪᱟᱞᱟᱜ ᱜᱮᱭᱟ ᱠᱟᱹᱴᱤᱡ ᱜᱤᱫᱽᱨᱟᱹ ᱨᱮᱫᱚ ᱟᱹᱞᱤᱧ ᱦᱚᱸ ᱫᱚᱢᱮᱞᱤᱧ ᱪᱟᱞᱟᱜ ᱛᱟᱦᱮᱸᱜ ᱥᱮᱛᱟᱜ ᱨᱮ ᱛᱩᱯ ᱯᱩᱱ ᱠᱤᱱᱛᱩ ᱱᱤᱛᱚᱜ ᱟᱫᱚ ᱵᱟᱝ ᱪᱟᱞᱟᱜ ᱵᱟᱲᱟ ᱦᱩᱭᱩᱜ ᱜᱮᱭᱟ ᱚᱝᱠᱟ ᱫᱚ ᱫᱚᱢᱮ ᱠᱚ ᱪᱟᱞᱟᱜ ᱜᱮᱭᱟ ᱟᱪᱪᱟ ᱨᱮᱜᱮ
ᱟᱪᱪᱷᱟ
ᱦᱩᱸ
ᱠᱟᱪᱷᱟ ᱛᱟᱦᱚᱞᱮ ᱢᱤᱫᱴᱟᱝ ᱵᱟᱨᱭᱟ ᱠᱤᱪᱷᱩ ᱟᱹᱵᱤᱱ ᱪᱮᱛᱟᱱ ᱠᱩᱠᱞᱤ ᱞᱤᱧ ᱫᱚᱦᱚᱭᱟ ᱥᱟᱠᱨᱟᱛ ᱯᱚᱨᱚᱵᱽ ᱤᱫᱤ ᱠᱟᱛᱮ ᱛᱚ ᱱᱚᱣᱟ ᱨᱮᱱᱟᱜ ᱛᱮᱞᱟ ᱡᱩᱫᱤ ᱵᱤᱱ ᱵᱟᱲᱟᱭ ᱠᱷᱟᱱ ᱠᱟᱹᱴᱤᱡ ᱞᱟᱹᱭ ᱵᱤᱱ
ᱟᱪᱪᱷᱟ ᱟᱪᱪᱷᱟ ᱢᱟ ᱞᱟᱹᱭ ᱵᱤᱱ ᱛᱟᱦᱚᱞᱮ
ᱟᱪᱷᱟ ᱡᱟᱦᱟ ᱟᱵᱚ ᱡᱮ ᱱᱚᱜᱼᱚᱭ ᱵᱚᱱ ᱥᱟᱠᱨᱟᱛᱚᱜᱼᱟ ᱦᱮᱸ ᱪᱷᱟ ᱥᱟᱠᱨᱟᱛ ᱠᱟᱛ ᱛᱟᱱ ᱥᱟᱠᱨᱟᱛ ᱫᱚ ᱚᱠᱟ ᱥᱚᱢᱚᱭ ᱢᱟᱱᱮ ᱚᱠᱟ ᱥᱚᱢᱚᱭ ᱵᱚᱱ ᱥᱟᱠᱨᱟᱛᱚᱜᱼᱟ? ᱟᱨ
ᱥᱚᱝ ᱥᱚᱝᱠᱨᱟᱱᱛᱤ ᱥᱚᱝᱠᱨᱟᱱᱛᱤ ᱥᱚᱢᱚᱭ ᱜᱮ ᱦᱩᱭᱩᱜᱼᱟ ᱚᱱᱟ ᱫᱚ
ᱟᱪᱪᱷᱟ ᱟᱪ ᱟᱪᱷᱟ ᱛᱟᱦᱚᱞᱮ ᱥᱟᱠᱨᱟᱛ ᱯᱚᱨᱚᱵᱽ ᱫᱚ ᱩᱸ ᱩᱸ ᱢᱟᱱᱮ ᱚᱠᱟ ᱞᱮᱠᱟᱱᱟᱜ ᱯᱚᱨᱚᱵᱽ ᱠᱟᱱᱟ ᱛᱟᱵᱚᱱ
ᱟᱵᱚᱣᱟᱜ
ᱦᱮᱸ
ᱥᱟᱠᱨᱟᱛ ᱫᱚ ᱮᱜ ᱡᱚᱢ ᱧᱩ ᱠᱚ ᱦᱳᱭᱳᱜ ᱜᱮᱭᱟ ᱢᱚᱸᱡᱽ ᱧᱚᱜ ᱟᱨ ᱚᱲᱟᱜ ᱚᱱᱟ ᱛᱩᱝ ᱛᱮ ᱢᱟᱱᱮ ᱛᱟᱯᱚᱨ ᱡᱟᱦᱟᱸᱟᱸ ᱯᱚᱨᱚᱵᱽ ᱠᱚ ᱦᱩᱭᱩᱜ ᱜᱮᱭᱟ ᱚᱱᱚᱱᱟ ᱱᱤᱭᱟᱹ ᱟᱨᱚ ᱯᱩᱡᱟᱹ ᱠᱚ ᱦᱩᱭᱩᱜ ᱜᱮᱭᱟ ᱢᱟᱱᱮ ᱟᱹᱰᱤ ᱠᱤᱪᱷᱩ ᱜᱮ ᱚᱱᱟ ᱱᱤᱭᱮ ᱚᱱᱟ ᱥᱟᱶᱛᱮᱼᱼ ᱟᱨᱚ
ᱦᱮᱸ ᱟᱞᱮᱥᱮᱫ ᱢᱟᱛᱚ ᱚᱱᱟ ᱱᱤᱭᱮᱛᱮ ᱟᱹᱰᱤ ᱜᱟᱱ ᱜᱮ ᱯᱩᱡᱟᱹ ᱦᱩᱭᱩᱜ ᱯᱟᱦᱟᱲ ᱯᱩᱡᱟᱹ ᱢᱮᱱᱟᱜᱼᱟ ᱯᱟᱦᱟᱲ ᱯᱩᱡᱟᱹ ᱠᱩᱞᱟᱹᱭᱟ ᱛᱟᱨᱯᱚᱨᱮ ᱠᱟᱰᱟᱢᱟᱜ ᱦᱩᱭᱩᱜᱼᱟ ᱚᱱᱟ ᱞᱮᱛᱟᱲ ᱟᱛᱮᱜ ᱤᱭᱟᱹᱼᱼ ᱪᱮᱫ ᱠᱚ ᱞᱟᱹᱭᱟ ᱡᱟᱛᱨᱟ ᱠᱚ ᱦᱩᱭᱩᱜ ᱜᱮᱭᱟ ᱢᱟᱱᱮᱼᱼ
ᱟᱪᱪᱷᱟ ᱛᱚ ᱧᱮᱞ ᱠᱚᱵᱤᱱ ᱪᱟᱞᱟᱣ ᱵᱟᱲᱟ ᱟᱠᱟᱱ ᱜᱮ ᱛᱟᱦᱚᱞᱮ ᱡᱟᱹᱱᱤᱡᱼᱼ
ᱦᱮᱸᱦᱮᱸ ᱪᱟᱞᱟᱣ ᱟᱠᱟᱱ ᱜᱮᱭᱟᱞᱤᱧ᱾
ᱪᱮ ᱪᱮᱫ ᱞᱮᱠᱟ ᱠᱚ ᱦᱚᱲᱚᱜ ᱜᱮᱭᱟ ᱛᱟᱦᱞᱮ ᱚᱱᱟ ᱠᱚᱨᱮ? ᱯᱟᱦᱟᱲ ᱯᱩᱡᱟᱹ ᱠᱚ ᱠᱟᱰᱟᱢᱟᱜ ᱵᱤᱱ ᱞᱟᱹᱭ ᱠᱮᱫᱟ᱾
ᱦᱨ ᱟᱹᱰᱤ ᱡᱳᱨ ᱟᱹᱰᱤ ᱡᱳᱨ ᱟᱹᱰᱤ ᱡᱳᱨ ᱠᱚ ᱦᱚᱲᱚᱜ ᱜᱮᱭᱟ ᱡᱩᱫᱤ ᱡᱩᱫᱤ ᱚᱱᱠᱟ ᱩᱱᱟᱼᱼ ᱵᱷᱤᱲ ᱠᱷᱚᱱᱟᱜ ᱪᱮᱛᱟᱱ ᱠᱷᱚᱱᱟᱜ ᱵᱤᱱ ᱧᱩᱨᱩᱜᱼᱟ ᱥᱮ ᱡᱤᱣᱤ ᱫᱚ ᱚᱱᱟ ᱵᱟᱝ ᱛᱟᱦᱮᱱ ᱛᱟᱵᱤᱱᱟ ᱟᱫᱚᱼᱼ ᱚᱱᱠᱟ ᱵᱷᱤᱲ ᱟᱹᱰᱤ ᱥᱟᱵᱫᱷᱟᱱ ᱛᱮ ᱫᱮᱡ ᱦᱚᱸᱠᱚ ᱫᱮᱡᱚᱜ ᱜᱮᱭᱟ ᱟᱨ ᱠᱟᱰᱟᱢᱟᱜ ᱫᱚ ᱞᱟᱦᱟᱼᱼ ᱫᱚ ᱠᱟᱰᱟᱢᱟᱜ ᱦᱩᱭᱩᱜ ᱠᱟᱱ ᱛᱟᱦᱮᱸᱫ ᱱᱮᱛᱟᱨ ᱫᱚ ᱟᱫᱚ ᱵᱟᱝ ᱦᱩᱭᱩᱜᱼᱟ ᱠᱟᱰᱟᱢᱟᱜ ᱫᱚ᱾
ᱟᱪᱪᱷᱟ ᱪᱷᱟ ᱟᱨ ᱱᱚᱜᱼᱚᱭ ᱡᱮ ᱵᱩᱨᱩ ᱫᱮᱡᱚᱜ ᱠᱟᱛᱷᱟ ᱵᱮᱱ ᱞᱟᱹᱭ ᱠᱮᱫᱟ᱾ ᱦᱸ ᱚᱱᱠᱟ ᱵᱩᱨᱩᱵᱤᱱ ᱫᱮᱡ ᱵᱟᱲᱟ ᱟᱠᱟᱱ ᱜᱮᱭᱟ ᱛᱟᱦᱚᱞᱮ ᱟᱹᱞᱤᱧ ᱦᱚᱞᱤᱧ ᱟᱸᱡᱚᱢ ᱟᱠᱟᱫ ᱜᱮᱭᱟ ᱛᱚ ᱡᱮᱼᱼ ᱚᱱᱠᱟᱜᱮ ᱠᱟᱰᱟ ᱢᱟᱜ ᱵᱩᱨᱩ ᱵᱚᱸᱜᱟ ᱠᱚ ᱦᱩᱭᱩᱜᱼᱼ ᱜᱮᱭᱟ ᱚᱸᱠᱟ ᱛᱚᱵᱮᱧ ᱪᱟᱞᱟᱜ ᱠᱟᱱᱟ ᱛᱚᱵᱮᱼᱼ
ᱦᱮᱸ
ᱤᱪᱷᱟᱹ ᱵᱟᱱᱼᱼ
ᱟᱪᱷᱟ ᱟᱪᱷᱟ ᱪᱷᱟ ᱪᱷᱟ
ᱟᱪᱷᱟ
ᱦᱮᱸ ᱦᱮᱸ ᱟᱸᱡᱚᱢ ᱫᱟᱞᱤᱧ ᱟᱸᱡᱚᱢᱫᱟ ᱠᱟᱹᱴᱤᱡ ᱠᱟᱴᱟ ᱠᱟᱴᱟ ᱟᱸᱡᱚᱢ ᱦᱮᱸ ᱟᱸᱡᱚᱢ ᱫᱟᱞᱤᱧᱼᱼ
ᱦ ᱦᱮᱸ ᱟᱸᱡᱚᱢ ᱠᱮᱫᱟᱹᱧ ᱦᱮᱸ ᱟᱸᱡᱚᱢ ᱫᱟᱞᱤᱧ?
ᱦᱮᱸ ᱟᱸᱡᱚᱢ ᱠᱮᱫᱟᱹᱧ ᱟᱸᱡᱚᱢ ᱠᱮᱫᱟᱹᱞᱤᱧ ᱟᱪᱪᱷᱟ ᱟᱪᱷᱟ ᱪᱷᱟ ᱪᱷᱟ
ᱛᱚ ᱥᱟᱠᱨᱟᱛ ᱥᱚᱢᱚᱭ ᱟᱞᱮ ᱥᱮᱫ ᱫᱚ ᱚᱱᱠᱟᱱ ᱚᱱᱠᱟ ᱡᱮ ᱟᱹᱵᱤᱱ ᱡᱟᱦᱟᱸ ᱠᱟ ᱵᱤᱱ ᱞᱟᱹᱭ ᱠᱮᱫᱟ ᱠᱟᱰᱟᱢᱟᱜ ᱥᱮᱼᱼ ᱱᱚᱝᱠᱟ ᱯᱟᱦᱟᱲ ᱯᱩᱡᱟᱹ ᱠᱚᱛᱚ ᱱᱚᱝᱠᱟ ᱫᱚᱼᱼ ᱟᱞᱮ ᱥᱩᱨ ᱥᱩᱯᱩᱨ ᱨᱮᱫᱚ ᱵᱟᱝ ᱦᱩᱭᱩᱜ ᱜᱮᱭᱟ᱾
ᱟᱪᱪᱷᱟ ᱟᱨᱚᱸ ᱚᱱᱟ ᱵᱟᱫᱮ ᱛᱮᱦᱚᱸ ᱟᱨᱚ ᱢᱮᱨᱚᱢ ᱢᱟᱜ ᱦᱩᱭᱩᱜᱼᱟ᱾ ᱢᱮᱨᱚᱢ ᱢᱟᱜ ᱠᱚ ᱞᱟᱹᱭᱟ ᱢᱮᱨᱚᱢ ᱢᱟᱜ ᱦᱚᱸ ᱦᱩᱭᱩᱜ ᱜᱮᱭᱟ᱾ ᱚᱸᱰᱮ ᱦᱚᱸ ᱢᱤᱫᱴᱮᱱ ᱯᱩᱡᱟᱹ ᱦᱩᱭᱩᱜᱼᱟ ᱚᱸᱰᱮ ᱫᱚᱠᱚᱼᱼ ᱦᱮᱸ ᱦᱮᱸ ᱟᱞᱮ ᱥᱩᱨ ᱥᱩᱯᱩᱨ ᱜᱮ ᱚᱸᱰᱮ ᱢᱟᱛᱚ ᱚ ᱨᱩᱢᱩᱜ ᱟᱠᱚ ᱦᱮᱸ ᱟᱨ ᱨᱩᱢ ᱠᱟᱛᱮᱜ ᱜᱮᱼᱼ ᱟᱨ ᱞᱚᱞᱚ ᱥᱩᱱᱩᱢ ᱦᱚᱭ ᱯᱤᱴᱷᱟᱹ ᱠᱚ ᱪᱷᱟᱠᱟᱣᱟ ᱛᱤ ᱛᱮᱜᱮ ᱢᱟᱱᱮ ᱵᱩᱡᱽ ᱫᱟᱵᱮᱱ ᱛᱚ ᱪᱮᱫ ᱠᱟᱱᱟ ᱵᱮᱯᱟᱨ
ᱦᱮᱸ ᱦᱮᱸ ᱦᱮᱸ ᱟᱸᱡᱚᱢ ᱟᱠᱟᱫ ᱜᱮᱭᱟᱞᱤᱧ ᱧᱮᱞ ᱫᱚ ᱵᱟᱹᱞᱤᱧ ᱧᱮᱞ ᱟᱠᱟᱫ ᱠᱚᱣᱟ᱾
ᱟᱪᱪᱷᱟ ᱟᱪᱪᱷᱟ ᱟᱹᱞᱤᱧ
ᱦᱮᱸ ᱢᱟ ᱞᱟᱹᱭ ᱵᱤᱱ?
ᱟᱞᱤᱧ ᱦᱚᱸ ᱟᱹᱞᱤᱧ ᱦᱚᱸ ᱵᱟᱹᱞᱤᱧ ᱯᱟᱹᱛᱭᱟᱹᱜ ᱠᱟᱱ ᱛᱟᱦᱮᱸᱫ ᱞᱟᱦᱟ ᱛᱮᱫᱚᱼᱼ ᱱᱚᱣᱟ ᱫᱚ ᱢᱤᱫᱴᱮᱱ ᱪᱮᱫᱠᱟ ᱞᱚᱞᱚ ᱥᱩᱱᱩᱢ ᱨᱮ ᱛᱤ ᱢᱟᱱᱮ ᱚᱥᱚᱢᱵᱷᱚᱵᱽ ᱵᱮᱯᱟᱨ ᱥᱮ
ᱦᱩᱸ ᱦᱩᱸ ᱡᱮ ᱤ ᱞᱚᱞᱚ ᱥᱩᱱᱩᱢ ᱨᱮ ᱛᱤ ᱦᱮᱸ ᱡᱚᱠᱷᱚᱱ ᱞᱚᱞᱚ ᱥᱩᱱᱩᱢ ᱠᱟᱹᱴᱤᱡ ᱢᱤᱫ ᱴᱷᱚᱯᱷᱟ ᱜᱟᱱ ᱛᱤ ᱨᱮ ᱯᱟᱹᱨᱤᱨᱚᱜᱼᱟ ᱩᱱᱜᱮ ᱪᱮᱫ ᱞᱮᱠᱟ ᱵᱩᱡᱷᱟᱹᱜᱼᱟ᱾ ᱟᱨ ᱞᱚᱞᱚ ᱥᱩᱱᱩᱢ ᱛᱮ ᱯᱤᱴᱷᱟᱹ ᱠᱚ ᱪᱷᱟᱸᱠᱟᱣᱮᱫᱟ, ᱦᱮᱸ
ᱦᱮᱸ ᱦᱮᱸ ᱦᱮᱸ ᱩᱸ ᱟᱹᱰᱤ ᱟᱞᱟᱫᱟ ᱜᱟᱱ ᱜᱮᱭᱟ᱾
ᱟᱹᱵᱤᱱ ᱱᱤᱭᱟᱹ ᱠᱟᱛᱷᱟ ᱵᱤᱱ ᱞᱟᱹᱭ ᱠᱮᱫᱟ ᱛᱚ ᱟᱹᱞᱤᱧ ᱦᱚᱸ ᱢᱤᱫᱴᱟᱝ ᱠᱟᱛᱷᱟᱢ ᱫᱤᱥᱟᱹ ᱦᱮᱡ ᱟᱜ ᱞᱤᱧᱟᱹ ᱟᱞᱮ ᱥᱩᱨ ᱥᱩᱯᱩᱨ ᱨᱮᱜᱮ ᱦᱩᱭᱩᱜᱼᱟ ᱢᱤᱫᱴᱮᱱ᱾ ᱦᱩᱸ ᱡᱟᱦᱟᱸ ᱫᱚ
ᱦᱩᱸ
ᱮᱸᱜᱮᱞ ᱞᱮᱵᱮᱫ ᱫᱚ ᱟᱝᱨᱟ ᱪᱮᱛᱟᱱ ᱨᱮ ᱞᱮᱵᱮᱫ ᱞᱮᱵᱮᱫ ᱞᱮ
ᱚ ᱚ ᱚ
ᱛᱟᱹ ᱛᱟᱨᱚᱢ ᱪᱟᱞ
ᱟᱪᱪᱷᱟ ᱟᱪᱪᱷᱟ ᱠᱟᱹᱴᱤᱡ ᱠᱟᱹᱴᱤᱡ ᱢᱟᱡᱷᱟ ᱢᱟᱡᱷᱟ ᱠᱟᱴᱟ ᱠᱟᱴᱟᱜ ᱠᱟᱱ ᱛᱟᱵᱮᱱᱟ ᱨᱚᱲ᱾ ᱠᱟᱹᱴᱤᱡ ᱠᱟᱴᱟ ᱠᱟᱴᱟ ᱟᱸᱚᱢᱚᱜ ᱠᱟᱱ ᱛᱟᱵᱮᱱᱟ ᱢᱟᱹᱡᱷᱤ ᱢᱟᱹᱡᱷᱤ ᱦᱮᱞᱳ
ᱦᱮᱞᱳ
ᱦᱮᱞᱳ ᱟᱸᱡᱚᱢ ᱫᱟᱵᱤᱱ
ᱟᱸᱡᱚᱢ ᱫᱟᱵᱤᱱ ᱟᱸᱡᱚᱢ ᱫᱟᱵᱤᱱ? ᱦᱮᱞᱳ
ᱞᱟᱹᱭ ᱮᱫᱟᱞᱤᱧ ᱨᱚᱲ ᱟᱸᱡᱚᱢᱚᱜ ᱠᱟᱱ ᱛᱟᱦᱮᱱᱟᱧ ᱦᱮᱸ ᱨᱚᱲ ᱟᱸᱡᱚᱜ ᱠᱟᱱ ᱛᱟᱞᱤᱧᱟ
ᱦᱮᱸ ᱟᱸᱡᱚᱢᱚᱜ ᱠᱟᱱᱟ ᱱᱤᱛᱚᱜ ᱫᱚ ᱟᱸᱡᱚᱢᱚᱜ ᱠᱟᱱᱟ᱾ ᱟᱸᱡᱚᱢᱚᱜ ᱠᱟᱱᱟ ᱟᱨ ᱟᱪᱪᱷᱟ ᱚᱱᱟ ᱡᱮᱵᱮᱱ ᱞᱟᱹᱭ ᱠᱮᱫᱟ ᱥᱮᱸᱜᱮᱞ ᱞᱮᱵᱮᱫᱟᱠᱚ, ᱢᱟᱱᱮ ᱵᱟᱝ ᱪᱤᱠᱟᱹᱜ ᱛᱟᱠᱚᱣᱟ ᱠᱟᱴᱟ ᱠᱚ ᱢᱟᱱᱮ ᱟᱠᱚ ᱵᱟᱝᱠᱚ ᱪᱤᱠᱟᱹᱜ ᱜᱮᱭᱟ
ᱮᱦᱮᱸᱜ ᱵᱟᱝ ᱵᱟᱝ
ᱟᱪᱪᱷᱟ ᱟᱪᱷᱟ᱾ ᱟᱨ ᱟᱞᱮ ᱥᱮᱫ ᱦᱚᱸ ᱚᱱᱟ ᱵᱟᱫᱮ ᱛᱮᱦᱚᱸ ᱛᱚᱠᱷᱚᱱ ᱛᱚᱠᱷᱚᱱ ᱯᱚᱨᱠᱩᱞ ᱠᱚ ᱦᱩᱭᱩᱜ ᱜᱮᱭᱟ ᱢᱟᱱᱮ ᱴᱩᱥᱩ ᱮᱱᱮᱡ ᱠᱚ ᱦᱩᱭᱩᱜ ᱜᱮᱭᱟ᱾
ᱦᱩᱸ
ᱦᱮᱸ ᱛᱩᱥᱩ ᱮᱱᱮᱡ ᱠᱚ ᱦᱩᱭᱩᱜ ᱜᱮᱭᱟ ᱵᱷᱟᱜᱤ ᱢᱚᱡᱽ ᱧᱚᱜ ᱜᱮ ᱦᱩᱭᱩᱜ ᱜᱮᱭᱟ᱾ ᱯᱨᱟᱭᱤᱡᱽ ᱠᱚ ᱛᱟᱦᱮᱱ ᱜᱮᱭᱟ, ᱚᱸᱰᱮ ᱩᱸ
ᱡᱮ ᱯᱨᱟᱭᱤᱡ ᱠᱚ ᱫᱚᱦᱚ ᱠᱟᱜᱼᱟ ᱚᱠᱚᱭ ᱫᱚ ᱯᱳᱭᱞᱳ ᱞᱮᱱᱠᱷᱟᱱ ᱯᱟᱸᱪ ᱦᱟᱡᱟᱨ, ᱥᱮᱠᱮᱱᱤᱡ ᱫᱚ ᱪᱟᱨ ᱦᱟᱡᱟᱨ, ᱱᱮᱜ-ᱮ ᱱᱤᱝᱠᱟᱹ ᱟᱨ ᱠᱤ
ᱦᱮᱸ ᱦᱮᱸ ᱦᱮᱸ ᱟᱪᱪᱷᱟ ᱛᱟᱦᱞᱮ ᱪᱮᱫ ᱠᱚ ᱯᱤᱴᱷᱟᱹᱭ ᱜᱮᱭᱟᱯᱮ ᱟᱯᱮ ᱫᱚ?
ᱦᱩᱸ ᱪᱮᱜ ᱥᱟᱠᱨᱟᱛ ᱨᱮ ᱯᱤᱴᱟᱹ ᱞᱮᱴᱟ ᱦᱩᱸ ᱯᱤᱴᱷᱟᱹ ᱞᱟᱴᱷᱟ ᱯᱳᱭᱞᱳ ᱫᱤᱱ ᱦᱮᱸ
ᱦᱳᱭ ᱟᱸᱡᱚᱢ ᱫᱟᱞᱤᱧ ᱞᱟᱹᱭ ᱵᱤᱱ ᱞᱮ ᱫᱤᱧ ᱞᱟᱹᱭ ᱞᱟᱹᱭᱵᱤᱱ ᱪᱮᱫᱵᱤᱱ ᱞᱟᱹᱭ ᱛᱟᱦᱮᱸᱜ
ᱞᱟᱹᱭ ᱫᱤᱱ ᱪᱮᱫ ᱪᱚ ᱵᱤᱱ ᱞᱟᱹᱭ ᱠᱮᱫᱟᱵᱟᱹᱞᱤᱧ ᱟᱸᱡᱚᱢ
ᱚᱞᱫᱤ ᱛᱟᱦᱞᱮ ᱛᱟᱦᱞᱮ ᱚᱱᱟ ᱤᱭᱟᱹᱛᱮ ᱦᱮᱸ ᱦᱮᱸ ᱪᱮᱫ ᱠᱚᱯᱮ ᱯᱤᱴᱷᱟᱹᱭ ᱵᱟᱲᱟᱭ ᱜᱮᱭᱟ ᱚᱱᱟ ᱠᱟᱛᱷᱟᱞᱤᱧ ᱞᱟᱹᱭ ᱫᱟ, ᱪᱮᱫ ᱯᱤᱴᱷᱟᱹ ᱠᱚ ᱦᱩᱭᱩᱜ ᱜᱮᱭᱟ?
ᱱᱚᱝᱠᱟ ᱥᱟᱠᱨᱟᱛ ᱨᱮᱫᱚ ᱢᱮᱱ ᱞᱮᱠᱷᱟᱱ ᱡᱤᱞ ᱯᱤᱴᱷᱟᱹ ᱜᱮ᱾ ᱫᱚᱥᱟᱨ ᱦᱤᱞᱳᱜ ᱜᱩᱲ ᱯᱤᱴᱷᱟᱹ, ᱪᱮᱰᱮ ᱯᱤᱴᱷᱟᱹ, ᱱᱚᱝᱠᱟᱱᱟᱜ ᱜᱮ
ᱟᱪᱪᱷᱟ ᱟᱪᱪᱷᱟ ᱟᱪᱪᱷᱟ ᱦᱮᱸ ᱟᱞᱮ ᱦᱚᱸ ᱜᱩᱲ ᱯᱤᱴᱷᱟᱹ ᱦᱩᱭᱩᱜ-ᱟ ᱡᱤᱞ ᱯᱤᱴᱷᱟᱹ ᱠᱚ ᱦᱩᱭᱩᱜ-ᱟ ᱟᱨᱚ ᱡᱟᱦᱟᱸ ᱜᱩᱲ ᱯᱤᱴᱷᱟᱹ, ᱡᱤᱞ ᱯᱤᱴᱷᱟᱹ, ᱦᱩᱭᱩᱜ ᱜᱮᱭᱟ᱾ ᱟᱨ ᱟᱞᱮ ᱥᱮᱫ ᱫᱚ ᱟᱯᱮ ᱥᱮᱫ ᱫᱚ ᱪᱮᱫᱞᱮᱠᱟ ᱵᱟᱟᱹᱞᱤᱧ ᱵᱟᱲᱟᱭᱟ ᱠᱤᱱᱛᱩ ᱟᱞᱮ ᱚᱲᱟᱜ ᱨᱤᱧ ᱧᱮᱞ ᱠᱟᱜ ᱠᱚᱢᱟ ᱛᱟᱠᱚ ᱮ ᱟᱸᱡᱚᱢ ᱫᱟᱵᱤᱱ?
ᱦᱮᱸ ᱟᱸᱡᱚᱢ ᱫᱟᱞᱤᱧ
ᱡᱮ ᱥᱮᱛᱟᱜ ᱨᱮ ᱛᱩᱯᱩᱱᱟᱭ ᱢᱟ ᱩᱯᱟᱹᱥ ᱛᱮ ᱛᱟᱦᱮᱱᱟᱭ ᱵᱟᱭ ᱵᱟᱭ ᱡᱚᱢ ᱜᱮᱭᱟ᱾ ᱪᱮᱫ ᱦᱚᱸ ᱛᱩᱯᱩᱱᱟᱭ ᱛᱩᱯᱩ ᱠᱟᱛᱮᱜ ᱥᱟᱨᱡᱚᱢ ᱥᱟᱠᱟ ᱥᱟᱨᱡᱚᱢ ᱥᱟᱦᱟᱱ ᱦᱮᱸ
ᱦᱮᱸ
ᱮᱴᱟᱜ ᱥᱟᱦᱟᱱ ᱛᱮᱫᱚ ᱵᱟᱝ ᱜᱟᱱᱚᱜ-ᱟ ᱥᱟᱨᱡᱚᱢ ᱥᱟᱦᱟᱱ ᱛᱮ ᱜᱩᱲ ᱯᱤᱴᱷᱟᱹ ᱠᱚ ᱤᱥᱤᱱᱟ ᱛᱟᱦᱚᱞᱮ ᱚᱱᱟ ᱠᱚᱸ ᱵᱚᱸᱜᱟ ᱵᱩᱨᱩ ᱵᱟᱲᱟᱭᱟ ᱢᱟᱱᱮ
ᱟᱪᱪᱷᱟ ᱟᱞᱮ ᱦᱚᱸ ᱚᱱᱟ ᱜᱩᱲ ᱯᱤᱴᱷᱟᱹ ᱵᱚᱸᱜᱟ ᱵᱩᱨᱩ ᱞᱟᱹᱜᱤᱫ ᱫᱚ
ᱦᱮᱸ ᱟᱫᱚ ᱚᱱᱟ ᱫᱚ ᱮᱴᱟᱜ ᱥᱟᱦᱟᱱ ᱫᱚ ᱵᱟᱠᱚ ᱵᱮᱵᱚᱦᱟᱨ ᱜᱮᱭᱟ᱾ ᱚᱱᱟ ᱥᱟᱨᱡᱚᱢ ᱥᱟᱦᱟᱱ ᱛᱮᱠᱚ ᱯᱤᱴᱷᱟᱹᱭ ᱜᱮᱭᱟ᱾
ᱟᱪᱪᱷᱟ
ᱥᱟᱦᱟᱱ ᱫᱚ ᱦᱮᱸ
ᱟᱞᱮ ᱦᱚᱸ ᱮᱱᱦᱤᱞᱚᱜ ᱫᱚᱥᱟᱨ ᱫᱚᱥᱟᱨ ᱦᱤᱞᱚᱜ ᱫᱚ ᱛᱩᱯᱩ ᱯᱷᱟᱨᱪᱟ ᱦᱮᱡ ᱠᱟᱛᱮᱜ ᱚᱱᱟ ᱜᱩᱲ ᱯᱤᱴᱷᱟᱹ ᱢᱟᱱᱮ ᱩᱯᱟᱹᱥ ᱛᱮ ᱮᱱᱦᱤᱞᱳᱜ ᱫᱚ ᱩᱯᱟᱹᱥ ᱛᱮ ᱛᱩᱯᱩ ᱯᱷᱟᱨᱪᱟ ᱦᱮᱡ ᱠᱟᱛᱮ ᱦᱮᱡ ᱠᱟᱛᱮᱫ ᱚᱱᱟ ᱜᱩᱲ ᱯᱤᱴᱷᱟᱹᱮ ᱵᱚᱸᱜᱟᱭᱟ ᱛᱚᱵᱮ ᱟᱹᱱᱤᱡ ᱟᱞᱮ ᱫᱟᱠᱟᱭ ᱫᱟᱠᱟ ᱩᱛᱩ ᱞᱮ ᱪᱚᱸᱫᱟᱭᱟ ᱛᱚᱵᱮ ᱟᱱᱤᱡ
ᱟᱪᱪᱷᱟ ᱟᱪᱪᱷᱟ ᱟᱪᱪᱷᱟ ᱦᱮᱸ ᱟᱨ ᱤᱭᱟᱹ ᱟᱯᱮᱥᱮᱫ ᱤᱭᱟᱹᱭᱟᱠᱚ
ᱦᱩᱸ
ᱤᱭᱟᱹᱭᱟ ᱠᱚ ᱢᱟᱱᱮ ᱡᱮᱫᱤᱱ ᱯᱤᱴᱷᱟᱹᱭ ᱦᱩᱭᱩᱜ-ᱟ ᱡᱮᱫᱤᱱ ᱫᱚ ᱛᱚᱠᱷᱚᱱ ᱡᱮᱫᱤᱱ ᱯᱤᱴᱷᱟᱹᱭᱟᱠᱚ ᱢᱟᱱᱮ ᱡᱤᱞ ᱠᱚᱠᱚ ᱯᱤᱴᱷᱟᱹᱭᱟ ᱦᱮᱸ ᱛᱚᱠᱷᱚᱱ ᱧᱤᱫᱟᱹ ᱵᱮᱲᱟ ᱫᱟᱠᱟ ᱠᱚ ᱡᱚᱢᱟ ᱯᱟᱛᱲᱟᱟᱨ ᱨᱮ ᱛᱟᱨᱯᱚᱨ ᱫᱚᱦᱚ ᱠᱟᱜ-ᱟ ᱠᱚ ᱨᱟᱪᱟ ᱠᱚᱨᱮ ᱟᱯᱮ ᱠᱚ ᱫᱚᱦᱚᱭ ᱜᱮᱭᱟ ᱟᱯᱮ ᱥᱮᱫ ᱞᱟᱹᱭᱟᱠᱚ ᱪᱟᱸᱫᱚ ᱵᱚᱸᱜᱟ ᱠᱚ ᱠᱚ ᱞᱮᱠᱷᱟ ᱟᱱᱤᱡ-ᱟ ᱚᱱᱠᱟᱱᱟᱜ ᱠᱟᱛᱷᱟ ᱢᱤᱫᱴᱮᱱ ᱢᱮᱱᱟᱜ-ᱟ ᱟᱪᱪᱷᱟ ᱟᱪᱪᱷᱟ ᱟᱪᱪᱷᱟ ᱟᱪᱪᱷᱟ ᱦᱳᱭ ᱛᱟᱦᱚᱞᱮ ᱚᱱᱟ ᱫᱚ ᱜᱚᱴᱟ ᱥᱮᱫ ᱜᱮ ᱢᱮᱱᱟᱜ-ᱟ ᱵᱟᱝ?
ᱦᱮᱸ ᱦᱮᱸ ᱦᱮᱸ
ᱚ ᱟᱨ ᱚ ᱟᱨ ᱛᱚᱠᱷᱚᱱ ᱜᱮᱛᱚ ᱤᱭᱟᱹ ᱦᱩᱭᱩᱜ-ᱟ ᱵᱟᱲᱟᱭ ᱵᱮᱱ ᱛᱚ ᱛᱤᱱᱟᱹᱜ